ᱦᱮᱞᱳ᱾
ᱦᱮᱸ ᱦᱮᱞᱳ᱾
ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ᱾
ᱮᱭ ᱜᱚᱢᱠᱮ ᱱᱟᱯᱟᱭ ᱵᱟᱲᱟ ᱜᱮ?
ᱦᱮᱸ ᱱᱟᱯᱟᱭ ᱜᱮ ᱫᱤᱭᱮ ᱱᱟᱯᱟᱭ ᱜᱮᱛᱚ?
ᱦᱮᱸ ᱫᱤᱭᱮ ᱚᱲᱟᱜ ᱠᱚᱨᱮ ᱫᱚ ᱡᱷᱚᱛᱚ ᱱᱟᱯᱟᱭ ᱵᱟᱲᱟ ᱜᱮ ᱥᱮ ᱵᱟᱝ?
ᱦᱮᱸ ᱚᱲᱟᱜ ᱠᱚᱨᱮ ᱱᱟᱯᱟᱭ ᱜᱮ ᱫᱤᱭᱮ ᱚᱱᱠᱟᱱᱟᱜ ᱫᱟᱜ ᱡᱟᱹᱲᱤ ᱚᱠᱟᱞᱮᱠᱟ?
ᱦᱮᱸ ᱜᱚᱝᱠᱮ ᱫᱟᱜ ᱡᱟᱹᱲᱤ ᱫᱚ ᱱᱚᱛᱮ ᱫᱚ ᱟᱹᱰᱤ ᱫᱤᱱ ᱵᱟᱭ ᱫᱟᱜ ᱧᱚᱜ ᱠᱟᱫᱟᱭ ᱚᱱᱟ ᱫᱚ, ᱠᱤᱪᱷᱩ ᱫᱤᱱ ᱠᱷᱚᱱᱮ ᱫᱟᱜ ᱮᱫᱟ ᱟᱹᱰᱤ ᱡᱳᱨ ᱫᱚᱢᱮ ᱫᱟᱜ ᱡᱚᱨᱚᱜ ᱠᱟᱱᱟ, ᱱᱤᱛᱳᱜ ᱦᱚᱸᱭ ᱫᱟᱜ ᱧᱚᱜᱮᱫ ᱜᱮᱭᱟᱭ ᱱᱮᱴᱣᱟᱨᱠ ᱛᱷᱚᱲᱟᱭ ᱯᱨᱚᱵᱮᱞᱮᱢᱮᱫ ᱛᱟᱞᱤᱧᱟ ᱥᱮ ᱪᱮᱫ ᱱᱟᱜ,
ᱦᱩᱸ ᱫᱤᱭᱮ ᱪᱟᱥᱵᱟᱥ ᱠᱚ ᱛᱤᱱ ᱥᱟᱜᱤᱧ ᱠᱮᱫᱟᱢ,
ᱱᱚᱛᱮ ᱫᱚ ᱞᱟᱜᱟᱣ ᱧᱚᱜ ᱠᱟᱱ ᱜᱮᱭᱟ ᱜᱚᱝᱠᱮ ᱟᱯᱮ ᱚᱱᱛᱮ ᱫᱚ ᱪᱮᱫ ᱠᱷᱚᱵᱚᱨ,
ᱟᱞᱮ ᱱᱚᱛᱮ ᱫᱚ ᱜᱚᱢᱠᱮ ᱪᱟᱥ ᱫᱚ ᱪᱟᱥ ᱦᱩᱭᱩᱜ ᱠᱟᱱ ᱜᱮᱭᱟ ᱵᱟᱝ ᱫᱚ ᱵᱟᱝ ᱟᱫᱚ ᱱᱚᱜ-ᱚᱭ‌ ᱠᱚ᱾ ᱦᱩᱲᱩ ᱠᱚᱦᱚᱸ ᱪᱟᱨᱟ ᱠᱚᱦᱚᱸ ᱜᱤᱰᱤ ᱦᱩᱭ ᱟᱠᱟᱱᱟ,
ᱦᱩᱸ
ᱨᱮᱜᱮ ᱢᱮᱱᱟᱜ ᱞᱤᱧᱟ
ᱟᱪᱪᱷᱟ ᱟᱪᱪᱷᱟ ᱟᱪᱪᱷᱟ ᱟᱨ, ᱦᱮᱸ ᱫᱤᱭᱮ ᱥᱚᱵᱡᱤ ᱠᱚᱫᱚᱵᱤᱱ ᱨᱚᱦᱚᱭ ᱵᱟᱲᱟᱭ ᱜᱮᱭᱟ ᱥᱮ ᱵᱟᱝ,
ᱦᱮᱸ ᱥᱚᱵᱽᱡᱤ ᱠᱚᱫᱚ ᱨᱚᱦᱚᱭ ᱫᱚ ᱨᱚᱦᱚᱭ ᱦᱩᱭᱩᱜ ᱜᱮᱭᱟ ᱵᱟᱝ ᱫᱚ ᱵᱟᱝ,
ᱦᱮᱸ
ᱦᱮᱸ ᱨᱚᱦᱚᱭ ᱦᱩᱭ ᱟᱠᱟᱱᱟ ᱱᱤᱭᱟᱵᱟᱨ ᱦᱚᱸ
ᱟᱫᱚ ᱱᱤᱭᱟᱹ ᱫᱷᱟᱣ ᱫᱚ ᱪᱮᱫ ᱠᱚᱵᱤᱱ ᱵᱟᱹᱭᱥᱟᱹᱣ ᱟᱠᱟᱫ ᱛᱮ,
ᱵᱟᱹᱭᱠᱟᱹᱣ ᱦᱩᱭ ᱠᱟᱱᱟ ᱡᱚᱛᱚ ᱨᱚᱠᱚᱢ ᱜᱮ ᱟᱹᱰᱤ ᱠᱤᱪᱷᱩ ᱢᱮᱱᱟᱜ ᱜᱮᱭᱟ ᱟᱨᱠᱤ, ᱵᱷᱮᱲᱰᱤ ᱠᱚ ᱵᱷᱮᱱᱰᱤ ᱠᱚ, ᱠᱟᱱᱟ ᱫᱤᱭᱮ ᱱᱚᱣᱟ ᱪᱮᱫ ᱠᱚ ᱞᱟᱹᱭᱟ ᱠᱚ ᱠᱚᱸᱰᱷᱟ ᱛᱟᱦᱮᱸᱜ ᱠᱟᱱᱟ, ᱯᱩᱨᱟᱹᱭ ᱛᱟᱦᱮᱸᱜ ᱠᱟᱱᱟ, ᱯᱟᱴ ᱟᱲᱟᱜ ᱛᱟᱦᱮᱸ ᱠᱟᱱᱟ ᱱᱚᱣᱟ ᱠᱚ ᱮᱢᱟᱱ ᱮᱢᱟᱱ ᱟᱨᱚ ᱠᱤᱪᱷᱩ ᱛᱟᱦᱮᱸ ᱠᱟᱱᱟ ᱟᱨᱠᱤ,
ᱟᱨ ᱜᱚᱝᱠᱮ ᱛᱟᱦᱚᱞᱮ ᱠᱟᱹᱢᱤ ᱠᱟᱡᱽ ᱠᱚᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ,
ᱟᱹᱞᱤ ᱫᱚ ᱟᱹᱞᱤᱧ ᱫᱚ ᱱᱚᱣᱟ ᱟᱨᱠᱤ ᱢᱤᱫᱴᱮᱱ ᱯᱷᱟᱨᱟᱢ ᱢᱮᱱᱟᱜ ᱛᱟᱹᱞᱤᱧᱟ ᱟᱨᱠᱤ,
ᱯᱷᱟᱨᱢ ᱵᱚᱞᱛᱮ ᱪᱮᱫ ᱨᱮᱱᱟᱜ ᱵᱤᱱ,
ᱜᱚᱢᱠᱮ ᱟᱣᱟᱡᱽ ᱠᱟᱹᱴᱤᱡ ᱡᱟᱹᱱᱤᱡ, ᱵᱷᱟᱞᱤ ᱴᱷᱤᱠ ᱵᱟᱝ ᱟᱸᱡᱚᱢ ᱧᱚᱜ ᱠᱟᱱ ᱛᱟᱵᱤᱱᱟ ᱠᱟᱹᱴᱤᱡ ᱡᱟᱦᱟᱸ ᱨᱤᱵᱤᱱ ᱛᱤᱜᱩ ᱛᱷᱤᱨ ᱞᱮᱱᱠᱷᱟᱱ ᱡᱟᱹᱱᱤᱡ ᱵᱟᱹᱞᱤ ᱠᱚᱜᱼᱟ,
ᱱᱤᱛᱚᱜ ᱵᱮᱱ ᱟᱸᱡᱚᱢ ᱮᱫᱟ ᱱᱤᱛᱚᱜ,
ᱮᱸ ᱦᱮᱸ ᱱᱤᱛᱳᱜ ᱫᱚ ᱟᱸᱡᱚᱢ ᱧᱚᱜᱚᱜ ᱠᱟᱱᱟ,
ᱞᱟᱹᱭ ᱫᱟᱞᱤᱧ ᱢᱤᱫᱴᱮᱱ ᱥᱩᱠᱨᱤ ᱯᱷᱟᱢ ᱢᱮᱱᱟᱜ ᱛᱟᱞᱤᱧᱟ ᱟᱨᱠᱤ,
ᱟᱪᱪᱷᱟ ᱟᱪᱪᱷᱟ ᱜᱚᱝᱠᱮ ᱚᱱᱟ ᱛᱚ ᱟᱹᱰᱤ ᱱᱟᱯᱟᱭ ᱡᱤᱱᱤᱥ ᱜᱚᱝᱠᱮ ᱫᱤᱭᱮ ᱜᱚᱝᱠᱮ ᱛᱤᱱᱟᱹᱜ ᱜᱟᱱ ᱵᱤᱱ ᱫᱚᱦᱚ ᱟᱠᱟᱫ ᱠᱚᱣᱟ ᱠᱩᱰᱩ,
ᱫᱚᱦᱚ ᱠᱫ ᱠᱚᱣᱟᱸ ᱞᱤᱧ ᱢᱮᱱᱟᱜ ᱠᱚᱛᱟᱞᱤᱧᱟ ᱢᱚᱴᱟᱢᱩᱴᱤ ᱡᱟᱹᱱᱤᱡ ᱥᱚᱛᱨᱚ ᱟᱴᱷᱮᱨᱚ ᱜᱟᱱ ᱠᱚ ᱦᱩᱭᱩᱜᱼᱟ ᱠᱩᱫᱩ ᱫᱚ,
ᱦᱩᱸ
ᱟᱨ ᱯᱟᱹᱴᱷᱤ ᱠᱚᱫᱚ ᱠᱚᱢ ᱜᱮᱭᱟ ᱠᱚ ᱫᱚᱥ ᱵᱟᱨᱚᱴᱤ ᱜᱟᱱ ᱠᱚ ᱦᱩᱭᱩᱜᱼᱟᱠᱚ,
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱜᱚᱢᱠᱮ,
ᱢᱮᱱ ᱫᱟᱞᱤᱧ ᱛᱟᱦᱞᱮ ᱜᱩᱰᱩ ᱦᱚᱯᱚᱱ ᱠᱚ ᱞᱟᱜᱟᱜ-ᱟ ᱥᱮ? ᱞᱟᱜᱟᱜ ᱜᱮᱭᱟ ᱠᱚ ᱥᱮ ᱪᱮᱫ,
ᱮ ᱦᱮᱸ ᱦᱮᱸ ᱜᱚᱢᱠᱮ ᱟᱞᱮ ᱦᱚᱸ ᱱᱚᱛᱮ ᱫᱚᱞᱮ ᱡᱚᱢ ᱵᱟᱲᱟ ᱠᱚᱣᱟ ᱛᱚ ᱟᱹᱥᱩᱞ ᱫᱚᱢᱮ ᱮᱠᱴᱟ ᱫᱚ ᱵᱟᱞᱮ ᱟᱹᱥᱩᱞ ᱠᱚᱣᱟ ᱟᱞᱮ ᱦᱚᱸ ᱵᱟᱭᱨᱮ ᱥᱮᱫ, ᱠᱷᱚᱱ ᱜᱮᱞᱮ ᱟᱹᱜᱩ ᱠᱚᱣᱟ ᱟᱨᱠᱤ ᱡᱚᱢ ᱞᱟᱹᱜᱤᱫ ᱟᱫᱚ ᱱᱚᱜ-ᱚᱭ ᱡᱚᱠᱷᱚᱱ, ᱡᱚᱠᱷᱚᱱ ᱡᱟᱦᱟᱱᱟᱜ ᱯᱚᱨᱚᱵᱽ ᱠᱚ ᱚᱱᱩᱥᱴᱷᱟᱱ ᱠᱚ ᱦᱩᱭᱩᱜᱼᱟ ᱟᱫᱚ ᱱᱚᱣᱟ ᱠᱚᱨᱮ ᱫᱚ ᱵᱟᱝ, ᱠᱚ ᱧᱟᱢᱚᱜᱼᱟ ᱪᱟᱥ ᱦᱚᱸ ᱵᱟᱝᱠᱚ ᱪᱟᱥ ᱠᱚ ᱚᱱᱠᱟ ᱞᱮᱠᱟ ᱫᱚ ᱛᱟᱦᱚᱞᱮ ᱵᱟᱦᱨᱮ ᱫᱤᱥᱚᱢ ᱥᱮᱫ ᱠᱷᱚᱱᱞᱮ ᱟᱹᱜᱩ ᱠᱚᱣᱟ ᱩᱱᱫᱚ,
ᱛᱟᱦᱚᱞᱮ ᱩᱱᱫᱚ ᱟᱹᱵᱤᱱ ᱥᱮᱫ ᱠᱷᱚᱱ ᱜᱮ ᱟᱹᱜᱩ ᱠᱚ ᱦᱩᱭᱩᱜᱼᱟ,
ᱦᱮᱸ ᱦᱮᱸ ᱟᱹᱞᱤᱧ ᱛᱚ ᱢᱮᱱᱟᱜ ᱞᱤᱧ ᱜᱮᱭᱟ ᱞᱟᱹᱭᱟᱞᱤᱧ ᱵᱮᱱ ᱦᱟᱸᱜ᱾
ᱦᱮᱸ᱾
ᱜᱚᱝᱠᱮ ᱛᱟᱦᱚᱞᱮ ᱪᱮᱫ ᱞᱮᱠ ᱠᱟ ᱵᱟ-ᱵᱟᱹᱱᱤᱡᱽ ᱵᱤᱱ ᱧᱟᱢ ᱮᱫᱟ ᱱᱚᱰᱮ ᱟᱨᱠᱤ? ᱥᱩᱠᱨᱤ ᱪᱟᱥ ᱠᱷᱚᱱ ᱪᱮᱫ ᱞᱮᱠᱟ ᱯᱷᱟᱭᱫᱟ ᱦᱩᱭᱩᱜ ᱠᱟᱱ ᱛᱟᱵᱤᱱᱟ?
ᱦᱩᱭ ᱫᱚ ᱦᱳᱭ ᱠᱟᱱ ᱜᱮᱭᱟ ᱵᱟᱝ ᱫᱚ ᱵᱟᱝ᱾ ᱟᱫᱚ ᱱᱮᱛᱟᱨ ᱫᱚ ᱠᱟᱹᱴᱤᱡ ᱚᱱᱟ ᱞᱳᱵᱜ ᱠᱚ ᱫᱟᱢ ᱠᱚ ᱵᱟᱹᱲᱛᱤᱭᱮᱱ ᱛᱮᱜᱮ ᱪᱟᱞᱟᱜ ᱠᱟᱱᱟᱜ ᱵᱟᱝ ᱫᱚ ᱵᱟᱝ᱾ ᱱᱮᱛᱟᱨ ᱫᱚ ᱞᱩᱵᱩᱜ ᱠᱚᱦᱚᱸ ᱛᱚ ᱠᱟᱹᱴᱤᱡ ᱥᱟᱸᱜᱮᱭᱱᱟ ᱡᱮᱢᱚᱱ ᱞᱟᱦᱟ ᱛᱮᱫᱚ ᱠᱟᱹᱴᱤᱡ ᱠᱚᱢ ᱛᱟᱦᱮᱸᱜ ᱠᱟᱱᱟ᱾
ᱜᱚᱝᱠᱮ ᱛᱟᱦᱞᱮ ᱥᱩᱫᱩ ᱥᱩᱠᱨᱤ ᱢᱚᱛᱚ ᱜᱮᱵᱤᱱ ᱟᱹᱥᱩᱞ ᱟᱠᱟᱫ ᱠᱚᱣᱟ ᱥᱮ ᱟᱨᱚ ᱡᱟᱦᱟᱱ ᱠᱚ ᱚᱱᱠᱟ ᱞᱮᱠᱟᱵᱤᱱ ᱫᱚᱦᱚ ᱵᱟᱲᱟ ᱴ ᱠᱚᱜᱮᱭᱟ?
ᱦᱮᱸ ᱥᱩᱠᱨᱤ ᱦᱚᱸ ᱢᱮᱱᱟᱜ ᱠᱚᱣᱟ ᱢᱮᱨᱚᱢ ᱦᱚᱸ ᱢᱮᱱᱟᱜ ᱠᱚᱣᱟ᱾ ᱥᱤᱢ ᱠᱚᱫᱚ ᱢᱮᱱᱟᱜ ᱠᱚᱜᱮᱭᱟ ᱱᱤᱝᱠᱟᱹ ᱚᱲᱟᱜ ᱠᱚᱨᱮᱱ᱾ ᱩᱱᱠᱩ ᱫᱚ ᱠᱳᱱᱳ ᱪᱟᱥ ᱨᱮᱱ ᱫᱚ ᱵᱟᱝ ᱠᱟᱱᱟ ᱠᱚ ᱱᱩᱝᱠᱩ ᱟᱹᱥᱩᱞ ᱠᱚᱜᱮ᱾
ᱚᱸ ᱦᱚᱸ᱾ ᱡᱟᱭᱦᱳᱠ ᱜᱚᱢᱠᱮ ᱱᱮᱛᱟᱨ ᱥᱟᱱᱛᱟᱲ ᱠᱚᱢᱟ ᱵᱮᱵᱽᱥᱟ ᱵᱟᱹᱱᱤᱡᱽ ᱫᱚ ᱠᱚ ᱪᱟᱵᱟ ᱟᱹᱜᱩ ᱟᱠᱟᱫ ᱜᱮᱭᱟ᱾
ᱩᱸᱦ᱾
ᱪᱟᱥ ᱪᱟᱥᱼᱵᱟᱥ ᱟᱨ ᱮᱴᱟᱜ ᱦᱚᱲᱟᱜ ᱠᱟᱹᱢᱤ ᱪᱷᱟᱲᱟ
ᱥᱟᱱᱛᱟᱲ ᱫᱚ ᱟᱫᱚ ᱵᱟᱝᱠᱚ ᱠᱟᱹᱢᱤᱭᱮᱫᱟ, ᱡᱟᱭᱦᱳᱠ ᱟᱹᱞᱤᱧ ᱠᱟᱹᱴᱤᱡ ᱨᱟᱹᱥᱠᱟᱹ ᱞᱤᱧ ᱵᱩᱡ ᱠᱮᱫᱟ ᱡᱮ ᱟᱹᱵᱤᱱ ᱵᱮᱵᱽᱥᱟ ᱵᱟᱱᱤᱡᱽ ᱥᱟᱶ ᱛᱮ ᱡᱚᱯᱲᱟᱣ ᱢᱮᱱᱟᱜ ᱵᱤᱱᱟ᱾
ᱦᱮᱸ᱾
ᱜᱚᱝᱠᱮ ᱛᱟᱦᱞᱮ ᱵᱤᱨ ᱵᱩᱨᱩ ᱠᱚᱫᱚ ᱢᱮᱱᱟᱜ ᱟᱥᱮ ᱵᱟᱝ ᱟᱯᱮ ᱫᱤᱥᱚᱢ ᱨᱮᱫᱚ?
ᱟᱞᱮ ᱱᱚᱛᱮ ᱫᱚ ᱵᱤᱨ ᱵᱩᱨᱩ ᱠᱚᱫᱚ ᱢᱮᱱᱟᱜ ᱜᱮᱭᱟ᱾ ᱵᱤᱨ ᱵᱩᱧᱩ ᱠᱚ ᱢᱮᱱᱟᱜ ᱜᱮᱭᱟ᱾ ᱟᱞᱮ ᱫᱚ ᱵᱤᱨ ᱨᱮᱜᱮ ᱛᱚ᱾
ᱚ ᱟᱪᱪᱷᱟ ᱟᱪᱪᱷᱟ ᱟᱪᱪᱷᱟ᱾ ᱫᱤᱭᱮ ᱜᱚᱝᱠᱮ ᱵᱤᱨ ᱨᱮᱱ ᱡᱤᱵᱽ ᱡᱤᱭᱟᱹᱞᱤ ᱠᱚ ᱛᱤᱱᱟᱹᱜ ᱦᱩᱸᱪᱮᱫ ᱞᱮᱠᱟᱱ ᱠᱚ ᱢᱮᱱᱟᱜ ᱠᱚᱣᱟ?
ᱵᱤᱨ ᱨᱮᱱ ᱡᱤᱵ ᱡᱤᱭᱟᱹᱞᱤ ᱠᱚᱫᱚ ᱡᱷᱚᱛᱚ ᱞᱮᱠᱟᱱ ᱠᱚᱜᱮ ᱢᱮᱱᱟᱜ ᱠᱚᱣᱟ᱾ ᱦᱩᱸ᱾ ᱢᱮᱱᱟᱜ ᱠᱚᱣᱟ ᱡᱷᱚᱛᱚ ᱜᱮ᱾ ᱠᱩᱞᱟᱹᱭ ᱦᱮᱱᱟᱜ ᱠᱚᱣᱟ, ᱵᱟᱜ ᱢᱮᱱᱟᱜ ᱠᱚᱣᱟ, ᱛᱟᱹᱨᱩᱵ ᱢᱮᱱᱟᱜ ᱠᱚᱣᱟ᱾
ᱟᱪᱪᱷᱟ ᱟᱪᱪᱷᱟ ᱜᱚᱝᱠᱮ ᱩᱱᱠᱩ ᱟᱛᱳ ᱥᱮᱫ ᱱᱚᱛᱮ ᱵᱟᱝᱠᱚ ᱦᱮᱡ ᱵᱟᱲᱟᱜ ᱜᱮᱭᱟ ᱚᱱᱠᱟᱱ ᱠᱚ ᱡᱤᱭᱟᱹᱞᱤ ᱠᱚ?
ᱦᱮᱸ ᱢᱮ ᱦᱤᱡᱩᱜ ᱜᱮᱭᱟ ᱠᱚ᱾
ᱦᱮᱸ ᱟᱫᱚ ᱡᱟᱦᱟᱸᱟᱱᱟᱜ ᱦᱚ ᱢᱟᱹᱱᱢᱤ ᱠᱚᱣᱟᱜ ᱡᱟᱦᱟ ᱱᱟᱜ ᱠᱚ ᱵᱟᱲᱤᱡᱟ ᱚᱱᱠᱟ ᱞᱮᱠᱟ ᱵᱟᱝ ᱦᱩᱭᱩᱜ ᱜᱮᱭᱟ ᱡᱮ ᱡᱟᱦᱟ ᱱᱟᱜ ᱠᱚ ᱨᱚᱦᱚᱭ ᱠᱟᱫᱟ ᱥᱮ ᱦᱚᱲ ᱠᱚ ᱜᱮᱨ ᱤᱫᱤ ᱠᱚᱣᱟ ᱞ ᱰᱟᱹᱝᱨᱤ ᱢᱮᱨᱚᱢ ᱠᱚ ᱜᱮᱨ ᱤᱫᱤ ᱠᱚᱜᱮᱭᱟ᱾
ᱦᱮᱸ ᱞᱟᱦᱟ ᱛᱮᱠᱚ ᱦᱮᱡ ᱫᱚᱠᱚ ᱦᱮᱡ ᱞᱮᱱ ᱜᱮᱭᱟ ᱠᱚ ᱵᱟᱝ ᱫᱚ ᱵᱟᱝ ᱩᱱᱠᱩ ᱡᱮᱢᱚᱱ ᱵᱟ-ᱜ ᱠᱚ ᱠᱚ ᱢᱮᱛᱟ ᱠᱚᱣᱟ ᱛᱟᱹᱨᱩᱵ ᱠᱚ ᱟᱨᱠᱤ ᱩᱱᱠᱩ ᱠᱚ ᱦᱮᱡ ᱫᱚᱠᱚ ᱦᱮᱡ ᱞᱮᱱ ᱜᱮᱭᱟ ᱠᱚ ᱡᱮᱢᱚᱱ ᱦᱚᱞᱟ ᱥᱮ ᱢᱟᱸᱫᱷᱮᱨ ᱦᱤᱞᱳᱜ ᱟᱞᱮ ᱱᱚᱸᱰᱮ ᱵᱟᱨᱭᱟ ᱢᱮᱨᱚᱢ ᱠᱚ ᱜᱮᱨ ᱠᱮᱫ ᱠᱤᱱᱟ ᱠᱚ᱾
ᱟᱪᱪᱷᱟ ᱟᱪᱪᱷᱟ ᱟᱪᱪᱷᱟ ᱜᱚᱝᱠᱮ ᱚᱱᱟ ᱛᱚ ᱟᱹᱰᱤ ᱫᱩᱠᱷ ᱨᱮᱱᱟᱜ ᱠᱷᱚᱵᱚᱨ ᱵᱤᱱ ᱞᱟᱹᱭ ᱠᱮᱫᱟ᱾
ᱟᱹᱰᱤ ᱫᱩᱠᱷ ᱨᱮᱱᱟᱜ ᱠᱟᱛᱷᱟ ᱩᱸᱻ ᱢᱟᱱᱮ ᱵᱟᱱᱟᱨ ᱜᱮ ᱟᱪᱚᱝᱠᱟ ᱚᱠᱟ ᱥᱮᱫ ᱠᱷᱚᱱᱟᱜ ᱚᱠᱟ ᱵᱤᱨ ᱫᱷᱟᱨᱮ ᱨᱮᱠᱚ ᱪᱟᱞᱟᱣ ᱞᱮᱱᱟ ᱠᱚ᱾
ᱦᱩᱸ ᱟᱫᱚ ᱩᱱᱠᱩ ᱦᱚᱸᱛᱚ ᱮ ᱥᱟᱵ ᱠᱟᱜ ᱵᱤᱱ ᱡᱚᱢ ᱨᱮᱸᱜᱮᱡ ᱡᱟᱞᱟ ᱛᱮ ᱟᱠᱚ ᱦᱚᱸ ᱟᱹᱛᱤᱧ ᱠᱚ ᱩᱸᱰᱩᱠ ᱟᱠᱟᱱᱟ ᱟᱨᱦᱚᱸ ᱦᱟᱸᱝᱠᱩ ᱦᱚ ᱟᱹᱛᱤᱧ ᱜᱮᱠᱚ ᱦᱤᱡᱩᱜ-ᱟ᱾
ᱦᱮᱸ ᱦᱮᱸ᱾
ᱟᱫᱚ ᱪᱮᱫ ᱵᱤᱱ ᱢᱮᱱᱟ ᱟᱠᱚ ᱦᱚᱸ ᱡᱚᱛᱚ ᱢᱟᱱᱮ ᱩᱱᱠᱩ ᱥᱟᱵ ᱠᱟᱜ ᱵᱤᱱ ᱛᱟᱹᱨᱩᱵ ᱠᱚᱫᱚ ᱱᱟᱦᱟᱸᱜ ᱥᱟᱦᱟᱱ ᱤᱭᱟᱹ ᱥᱟᱠᱟᱢ ᱟᱨ ᱜᱷᱟᱸᱥ ᱯᱷᱟᱸᱥ ᱠᱚᱫᱚ ᱟᱛᱟᱨ ᱵᱟᱝᱠᱚ ᱡᱚᱢᱟ᱾ ᱩᱝᱠᱩ ᱫᱚ ᱢᱟᱭᱟᱝ ᱫᱚᱨᱠᱟᱨ ᱛᱟᱠᱚ ᱜᱚᱝᱠᱮ, ᱦᱮᱸ᱾ ᱛᱟᱦᱞᱮ ᱱᱩᱝᱠᱩ ᱦᱚᱸ ᱟᱫᱚ ᱧᱟᱢ ᱞᱮᱠᱟ ᱠᱷᱟᱱ ᱟᱫᱚ ᱠᱟᱪᱲᱟᱣ ᱤᱫᱤ ᱠᱚᱣᱟ ᱠᱚ, ᱦᱮᱸ ᱵᱟᱝ?
ᱦᱮᱸ ᱚᱱᱠᱟ ᱠᱟᱛᱮᱜ ᱜᱮᱛᱚ ᱠᱚ ᱡᱷᱚᱛᱚ ᱠᱚ ᱪᱟᱞᱟᱜ ᱠᱟᱱᱟ ᱠᱚ
ᱟᱞᱮ ᱱᱚᱛᱮ ᱦᱚᱸ ᱜᱚᱝᱠᱮ ᱚᱝᱠᱟ ᱜᱮ ᱥᱟᱨᱡᱚᱢ ᱵᱤᱨ ᱠᱚ ᱫᱚᱢᱮ ᱢᱮᱱᱟᱜ-ᱟ ᱟᱨ
ᱦᱩᱸ᱾
ᱮᱛ ᱵᱩᱨᱩ ᱛᱟᱯᱚᱞ ᱠᱚ ᱢᱮᱱᱟᱜ-ᱟ ᱟᱫᱚ ᱤ ᱟᱨ ᱚᱱᱟ ᱢᱟᱫ ᱫᱟᱨᱮ ᱠᱚ ᱨᱚᱦᱚᱭ ᱠᱟᱫᱟ ᱜᱚᱝᱠᱮ ᱚᱱᱟ ᱯᱷᱚᱨᱮᱥᱴ ᱠᱷᱚᱱ ᱜᱮ᱾
ᱦᱚ ᱦᱩᱸ᱾
ᱢᱟᱱᱮ ᱪᱮᱫᱞᱮᱠᱟᱹᱣ ᱠᱟᱱᱟ ᱱᱚᱛᱮ ᱫᱚ ᱮᱸ ᱟᱹᱰᱤ ᱵᱚᱲᱚ ᱢᱳᱣᱡᱟ ᱥᱮ ᱟᱫᱚ ᱦᱟᱱᱛᱮ ᱱᱟᱛᱮ ᱟᱛᱩ ᱢᱮᱱᱟᱜ ᱜᱮᱭᱟ ᱢᱤᱫᱴᱟᱝ ᱡᱟᱭᱜᱟ ᱨᱮ ᱟᱹᱰᱤ ᱦᱚᱲᱟᱜ ᱵᱷᱟᱜᱽ ᱢᱮᱱᱟᱜ-ᱟ, ᱢᱟᱱᱮ ᱢᱳᱣᱡᱟ ᱨᱮᱱᱟᱜ ᱟᱫᱚ ᱛᱟᱞᱟ ᱛᱟᱞᱟ ᱛᱮᱫᱚ ᱚᱱᱟ ᱢᱟᱫ ᱫᱟᱨᱮ ᱠᱚ ᱨᱚᱦᱚᱭ ᱠᱟᱫᱟ ᱜᱚᱝ ᱵᱩᱡ ᱫᱟᱵᱤᱱ ᱮᱸ ᱛᱚ ᱟᱫᱚ ᱚᱱᱟ ᱵᱷᱤ ᱛᱟᱞᱟ ᱵᱤᱨ ᱧᱚᱜ ᱨᱮᱫᱚ ᱡᱚᱠᱷᱚᱱ ᱚᱱᱟ ᱥᱟᱦᱟᱱ ᱥᱟᱠᱟᱢ ᱥᱮ ᱡᱚᱠᱷᱚᱱ ᱱᱚᱜ-ᱚᱭ ᱡᱮᱢᱚᱱ ᱟᱫᱚ ᱵᱚᱨᱥᱟ ᱫᱟᱜ ᱠᱚᱭ ᱧᱟᱢ ᱠᱮᱫᱟ ᱟᱫᱚ ᱩᱫᱽ ᱠᱚ ᱡᱟᱱᱟᱢᱚᱜ-ᱟ ᱟᱫᱚ ᱩᱱ ᱥᱩᱢᱚᱭ ᱫᱚ ᱟᱭᱳ ᱦᱚᱲ ᱠᱚᱠᱚ ᱪᱟᱞᱟᱜ ᱜᱮᱭᱟ ᱵᱤᱨ ᱠᱚ ᱟᱫᱚ ᱵᱷᱟᱞᱩᱠ ᱫᱚᱢᱮ ᱠᱚ ᱦᱚᱯᱚᱱ ᱧᱚᱜ ᱟᱠᱟᱱᱟ ᱱᱚᱛᱮ ᱫᱚ ᱵᱩᱡᱽ ᱫᱟᱹ ᱵᱤᱱ,
ᱟᱫᱚ ᱩᱝᱠᱩ ᱵᱷᱟᱞᱩᱠ ᱦᱚᱯᱚᱱ ᱮᱸ ᱟᱫᱚ ᱵᱩᱡ ᱫᱟᱲᱮᱜ ᱠᱟᱱᱟ ᱵᱤᱱ ᱦᱚᱯᱚᱱ ᱠᱟᱱᱟ ᱠᱚ ᱢᱟᱱᱮ ᱮᱸᱜᱟ ᱫᱚ ᱠᱟᱹᱴᱤᱡ ᱠᱚ ᱨᱟᱸᱜᱟᱣ ᱧᱚᱜ ᱜᱮᱭᱟ᱾ ᱠᱟᱹᱴᱤᱡ ᱠᱚ ᱠᱷᱩᱫᱟᱹᱣ ᱟᱹᱱᱤᱡ ᱜᱮᱭᱟ ᱦᱮᱸ ᱛᱮᱫᱚ ᱚᱱᱟ ᱠᱟᱹᱴᱤᱡ ᱯᱨᱚᱵᱞᱮᱢ ᱟᱠᱟᱱᱟᱢ, ᱟᱪᱠᱟ ᱜᱮ ᱟᱫᱚ ᱵᱟᱹᱞᱩᱠ ᱛᱚ ᱱᱟᱜ ᱵᱟᱝ ᱠᱚ ᱵᱩᱡᱩᱜᱚᱜ-ᱟ ᱫᱟᱨᱮ ᱚᱛ ᱨᱮᱦᱚᱸ ᱠᱚ ᱛᱟᱸᱦᱮᱱᱟ ᱪᱚᱴ ᱥᱮᱫ ᱦᱚᱸᱠᱚ ᱛᱟᱸᱦᱮᱱᱟ᱾ ᱩᱱᱠᱩ ᱠᱟᱹᱴᱤᱡ ᱠᱚ ᱠᱷᱟᱛᱨᱟ ᱧᱚᱜ ᱟᱠᱟᱱᱟ ᱟᱨ ᱩᱝᱠᱩ ᱮᱸ ᱩᱝᱠᱩ ᱛᱤ ᱛᱩᱭᱩ ᱠᱚ ᱢᱮᱱᱟᱜ ᱠᱚᱣᱟ ᱩᱝᱠᱩ ᱫᱚ ᱚᱲᱟᱜ ᱠᱷᱚᱱ ᱦᱮᱡ ᱠᱟᱛᱮᱜ ᱜᱚᱲᱟ ᱠᱷᱚᱱ ᱦᱮᱡ ᱠᱟᱛᱮᱜ ᱮᱸ ᱡᱟᱸᱦᱟᱱ ᱪᱤᱞᱤ ᱠᱚ ᱥᱟᱵ ᱤᱫᱤᱭᱮᱜ ᱠᱚᱣᱟ᱾ ᱛᱚᱞ ᱛᱟᱸᱦᱮᱱ ᱨᱮᱜᱮ ᱠᱚ ᱤᱫᱤᱜ ᱠᱚᱣᱟ ᱟᱫᱚ ᱪᱮᱫ ᱡᱮᱞᱮ ᱪᱤᱠᱟᱹᱭᱟ ᱱᱚᱛᱮ᱾ ᱡᱤᱵ-ᱡᱤᱭᱟᱹᱞᱤ ᱡᱟ ᱠᱚ ᱩᱛᱯᱟᱛ ᱫᱟ, ᱥᱮᱸᱫᱽᱨᱟ ᱦᱚᱸ ᱢᱟᱠᱚ ᱵᱚᱱᱫᱚ ᱟᱠᱟᱫᱟ ᱟᱨ ᱚᱱᱟ ᱫᱚᱢᱮ ᱥᱚᱢᱚᱥᱥᱟ ᱨᱮᱞᱮ ᱯᱟᱲᱟᱣ ᱠᱟᱱᱟ,
ᱛᱟᱞᱦᱮ ᱩᱫᱽ ᱠᱚᱫᱚ ᱦᱩᱭ ᱞᱮᱱᱟ ᱥᱮ ᱵᱟᱝ ᱱᱤᱭᱟᱹ ᱵᱟᱨ ᱫᱚ ᱛᱟᱞᱦᱮ ᱩᱫᱽ ᱠᱚ?
ᱮᱸ ᱦᱮᱸ ᱜᱚᱝᱠᱮ ᱩᱫᱽ ᱠᱚᱫᱚ ᱦᱩᱭ ᱦᱩᱭ ᱵᱟᱲᱟᱜ ᱠᱟᱱ ᱜᱮᱭᱟ ᱟᱫᱚ ᱱᱤᱭᱟᱹ ᱫᱷᱟᱣ ᱢᱟ ᱚᱝᱠᱟ ᱞᱮᱠᱟ ᱫᱟᱜ ᱵᱟᱹᱱᱩᱜ᱾ ᱟᱨ ᱵᱟᱠᱷᱟᱱ ᱞᱟᱦᱟ ᱥᱟᱞ ᱠᱚᱫᱚ ᱴᱷᱮᱠᱟ ᱴᱷᱮᱠᱟ ᱞᱤᱧ ᱟᱹᱠᱷᱞᱤᱧ ᱵᱟᱲᱟᱣ ᱠᱟᱫᱟ ᱞᱤᱧ᱾ ᱟᱨ ᱥᱩᱨ ᱨᱮ ᱵᱟᱡᱟᱨ ᱠᱚ ᱢᱮᱱᱟᱜ-ᱟ, ᱪᱷᱟᱹᱛᱤᱠ ᱠᱚᱫᱚ ᱫᱚᱢᱮ ᱠᱚ ᱡᱚᱢᱟ ᱛᱚ ᱟᱨ ᱩᱱ ᱠᱩᱫᱩᱢ ᱩᱱᱠᱩ ᱢᱟ ᱵᱤᱨ ᱵᱟᱝᱠᱚ ᱵᱚᱞᱚ ᱫᱟᱲᱮᱜ᱾ ᱦᱮᱸ ᱩᱝᱠᱩ ᱫᱚ ᱯᱚᱪᱨᱟ ᱡᱟᱛᱤ, ᱦᱮᱸ ᱛᱟᱞᱦᱮ ᱩᱫᱽ ᱠᱚ ᱟᱹᱜᱩᱭ ᱦᱩᱭᱩᱜ ᱛᱟᱦᱮᱸᱜ ᱩᱫᱽ ᱠᱚ ᱛᱟᱨᱯᱚᱨ ᱚᱱ ᱠᱩ ᱧᱮᱞᱮ ᱪᱷᱟᱛᱟ ᱠᱚ ᱢᱮᱱᱟᱜ-ᱟ ᱚᱱᱟ ᱢᱚᱫᱷᱩ ᱠᱚ ᱟᱨᱠᱤ, ᱚᱸ᱾ ᱫᱚᱢᱮ ᱦᱮᱬᱮᱢᱟ ᱜᱚᱝᱠᱮ᱾
ᱛᱟᱞᱦᱮ᱾ ᱛᱤᱱᱟᱹᱜ ᱠᱟᱛᱮ ᱵᱮᱱ ᱟᱹᱷᱨᱤᱧ ᱠᱮᱫᱟ ᱛᱟᱦᱚᱞᱮ ᱚᱱᱟ ᱩᱫᱽ ᱠᱚᱫᱚ?
ᱩᱫᱽ ᱠᱚᱫᱚ ᱜᱚᱝᱠᱮ ᱱᱚᱛᱮ ᱫᱚ ᱵᱷᱟᱞᱮ ᱜᱮ ᱫᱟᱢ ᱞᱤᱧ ᱧᱟᱢ ᱛᱟᱦᱮᱸᱫ ᱫᱤᱱᱟᱹᱢ ᱦᱩᱭᱩᱜ ᱛᱟᱦᱮᱸᱫ ᱯᱚᱭᱥᱟ ᱟᱨᱠᱤ᱾
ᱚᱱᱟ ᱚᱱᱟ ᱠᱚ ᱚᱨᱛᱚᱛ ᱠᱚ ᱛᱟᱦᱚᱞᱮ ᱚᱱᱟ ᱠᱚᱫᱚ ᱚᱠᱟᱞ ᱞᱮᱠᱟ ᱵᱟᱡᱟᱨ ᱟᱠᱚ ᱚᱱᱛᱮ ᱫᱚᱼᱼᱼ
ᱚᱨᱛᱚ ᱠᱚᱫᱚ ᱜᱚᱝᱠᱮ ᱱᱚᱛᱮ ᱫᱚ ᱵᱟᱡᱟᱨ ᱫᱚ ᱵᱷᱟᱞᱮ ᱜᱮ ᱢᱮᱱᱟᱜᱼᱟ ᱥᱟᱛᱥᱚ ᱟᱴᱥᱚ ᱴᱟᱠᱟ ᱠᱮᱡᱤ ᱪᱟᱞᱟᱜᱼᱟ᱾
ᱚ ᱟᱪᱪᱷᱟ ᱟᱪᱪᱷᱟ ᱛᱟᱦᱞᱮ ᱚᱱᱟ ᱠᱚᱫᱚ ᱥᱚᱸᱜᱮ ᱜᱮᱭᱟ ᱛᱟᱦᱚᱞᱮ ᱫᱟᱢ ᱠᱚᱫᱚ ᱵᱟᱝᱼᱼ
ᱦᱮᱸ ᱫᱟᱢ ᱠᱚᱫᱚ ᱠᱟᱹᱴᱤᱡ ᱥᱥᱤ
ᱦᱮᱸ ᱟᱨ ᱱᱚᱛᱮ ᱫᱚ ᱟᱫᱚ ᱵᱩᱨᱩ ᱨᱮᱛᱚ ᱡᱷᱚᱛᱚ ᱦᱚᱲᱜᱮ ᱟ..... ᱢᱟᱱᱮ ᱥᱩᱨ ᱨᱮᱫᱚ ᱪᱷᱟᱹᱛᱤᱠ ᱠᱚᱫᱚ ᱩᱱᱟᱹᱜ ᱫᱚ ᱵᱟᱹᱱᱩᱜ ᱠᱚᱣᱟ ᱪᱷᱟᱹᱤᱠ ᱠᱚᱫᱚ ᱥᱟᱹᱜᱤᱧ ᱨᱮ ᱢᱮᱱᱟᱜᱼᱼ ᱠᱚᱣᱟ ᱟᱞᱮ ᱱᱚᱰᱮ ᱫᱚ ᱡᱷᱚᱛᱚᱣᱟᱜ ᱟᱫᱚ ᱚᱱᱟ ᱚᱱᱟ᱾ ᱟᱠᱨᱤᱧ ᱢᱟᱠᱨᱤᱧ ᱠᱚᱫᱚ ᱡᱷᱚᱛᱚ ᱠᱚᱢᱴᱤᱥᱱᱟᱞ ᱵᱟᱡᱟᱨ ᱟᱨᱠᱤ ᱢᱤᱫᱥᱚᱴᱤᱼᱼ ᱛᱮᱢᱯᱟ ᱦᱟᱱᱤ ᱵᱟᱨᱥᱚ ᱛᱮ ᱦᱟᱱᱤ ᱵᱟᱨᱥᱚ ᱠᱷᱟᱱ ᱱᱩᱭ ᱯᱮᱥᱚᱼᱼ ᱚᱱᱮ ᱚᱱᱠᱟᱜᱮ ᱱᱤᱡᱮ ᱢᱚᱫᱽᱫᱷᱮ ᱛᱮᱜᱮ ᱟᱨᱚ ᱠᱚᱢᱚᱜᱼᱟ ᱟᱨᱚ ᱵᱮᱥᱤᱜᱼᱟ᱾ ᱱᱚᱝᱠᱟ ᱟᱨᱠᱤ ᱫᱟᱢ ᱠᱚ ᱠᱤᱪᱷᱩ ᱦᱤᱡᱩᱜᱼᱟ ᱟᱨᱠᱤ ᱪᱟᱞᱟᱜᱼᱟ᱾ ᱛᱚ ᱢᱮᱠᱴᱟ ᱚᱸᱰᱮ ᱠᱷᱚᱱᱟᱜ ᱫᱚ ᱠᱤᱪᱷᱩ ᱫᱚ ᱪᱮᱫ ᱦᱚᱸ ᱵᱟᱝ ᱦᱩᱭᱩᱜᱼᱟ ᱳᱭ ᱟᱨᱠᱤ ᱵᱤᱨ ᱫᱟᱬᱟ ᱫᱟᱲᱟ ᱟᱦᱟᱸᱰᱮᱼᱼ ᱡᱟᱹᱱᱩᱢ ᱯᱟᱹᱴᱤ ᱱᱚᱰᱮ ᱤᱭᱟᱹ ᱯᱟᱴᱤ ᱡᱟᱢᱟ ᱚᱬᱮᱡ ᱠᱚᱜᱮ ᱱᱟ ᱠᱚᱜᱮ ᱦᱩᱭᱩᱜ ᱠᱟᱱᱟ᱾ ᱪᱟᱞᱟᱝ ᱥᱮᱨᱢᱟ ᱟᱹᱞᱤᱧ ᱦᱚᱸᱞᱤᱧ ᱦᱟᱞᱟᱝ ᱫᱚᱞᱤᱧ ᱦᱟᱞᱟᱝ ᱞᱮᱫᱟ ᱵᱟᱝ ᱫᱚ ᱵᱟᱝᱼᱼ
ᱟᱪᱪᱷᱟ ᱟᱪᱷᱟᱪᱷᱟ ᱪᱷᱟᱪᱷᱟ
ᱚᱱᱟ ᱠᱟᱛᱷᱟ ᱫᱚ ᱵᱟᱝ ᱦᱩᱭ ᱠᱟᱱ ᱛᱚᱞᱤ ᱱᱟ ᱛᱟᱭᱚᱢᱛᱮ ᱵᱮᱨᱮᱫ ᱠᱟᱛᱮᱫ ᱟᱨᱦᱚᱸᱵᱮᱱ ᱤᱭᱟᱹᱭ ᱵᱮᱱ ᱦᱚᱲ ᱠᱚᱫᱚ ᱛᱤᱱᱴᱟᱹᱨ ᱨᱮ ᱫᱩᱴᱟᱹᱨ ᱨᱮ ᱵᱮᱨᱮᱫ ᱠᱟᱛᱮᱫ ᱠᱚ ᱪᱟᱞᱟᱜ ᱟᱠᱚᱼᱼ
ᱦᱩᱸ ᱦᱩᱸ ᱦᱩᱸ ᱦᱩᱸ
ᱟᱨ ᱟᱹᱞᱤᱧ ᱫᱚ ᱱᱚᱛᱮ ᱟᱹᱞᱤᱧ ᱫᱚ ᱦᱟᱱᱮ ᱪᱟᱥ ᱠᱟᱢᱤ ᱯᱷᱟᱨᱟᱢ ᱨᱮᱱᱟᱜ ᱵᱮᱯᱟᱨ ᱛᱟᱹᱞᱤᱧ ᱛᱟᱦᱚ ᱟᱞᱤᱧ ᱫᱚ ᱠᱟᱹᱴᱤᱡ ᱧᱤᱫᱟᱹ ᱠᱟᱛᱮ ᱞᱤᱧ ᱜᱤᱛᱤᱡ ᱟᱹᱞᱤᱧ ᱦᱟᱱᱮ ᱟᱹᱞᱤᱧ ᱫᱚ ᱦᱟᱱᱮ ᱮᱠᱫᱚᱢ ᱚᱠᱟᱨᱮ ᱯᱟᱸᱪᱴᱟ ᱨᱮ ᱞᱤᱧ ᱦᱤᱡᱩᱜᱼᱟ᱾ ᱟᱫᱚ ᱳᱫ ᱦᱚᱸ ᱠᱟᱴᱤᱡ ᱡᱟᱜᱜᱟ ᱠᱟᱹᱴᱤᱡ ᱧᱟᱢ ᱮᱱᱟ᱾ ᱟᱫᱚ ᱵᱤᱨᱛᱚ ᱵᱚᱲᱚ ᱜᱮᱭᱟ ᱵᱟᱝ ᱵᱩᱨᱩ ᱟᱨᱠᱤ ᱛᱟᱦᱚᱞᱮ ᱚᱸᱰᱮ ᱜᱮ ᱡᱟᱜᱮ ᱚᱲᱟᱜ ᱡᱚᱢ ᱦᱚᱸ ᱟᱨ ᱠᱟᱹᱴᱤᱡ ᱟᱹᱠᱷᱨᱤᱧ ᱦᱚᱸ ᱟᱹᱷᱨᱤᱧ ᱵᱟᱲᱟ ᱦᱩᱭᱩᱜᱼᱟ ᱟᱨᱠᱤ
ᱮᱮᱸ ᱜᱚᱝᱠᱮ ᱟᱫᱚ ᱪᱮᱫ ᱵᱤᱱ ᱞᱟᱹᱭᱟ ᱟᱞᱮ ᱱᱚᱛᱮ ᱦᱚᱸ ᱩᱱᱠᱩᱻ ᱵᱤᱞᱤ ᱫᱚᱢᱮ ᱠᱚ ᱦᱟᱞᱟᱝ ᱮᱫᱟ ᱜᱚᱢᱠᱮ
ᱵᱤᱞᱤ ᱵᱚᱞᱛᱮ ᱚᱱᱟ ᱵᱤᱨ ᱯᱩᱠᱷᱨᱤ ᱛᱟᱞᱟᱨᱮ ᱤᱭᱟᱹ ᱢᱮᱱᱟᱜᱼᱟ ᱜᱚᱝᱠᱮ ᱢᱤᱫᱴᱟᱝ ᱵᱚᱲᱚ ᱢᱤᱫᱴᱟᱝ ᱵᱟᱸᱫ ᱞᱮᱠᱟ ᱠᱚ ᱡᱩᱛ ᱟᱠᱟᱫᱟ ᱯᱷᱚᱨᱮᱥᱴ ᱡᱟᱛᱮ ᱩᱱᱠᱩ ᱵᱤᱨ ᱨᱮᱱ ᱡᱤᱭᱟᱹᱞᱤ ᱠᱚ ᱫᱟᱜ ᱧᱩᱸ ᱛᱮ ᱛᱮᱛᱟᱝ ᱛᱮ ᱵᱟᱝᱠᱚ ᱚᱵᱷᱟᱵᱚᱜ ᱢᱟ᱾
ᱟᱫᱚ ᱚᱱᱟ ᱫᱟᱜ ᱨᱮ ᱩᱱᱠᱩ ᱵᱤᱨ ᱜᱮᱰᱮ ᱫᱚᱢᱮ ᱠᱚ ᱦᱤᱡᱩᱜᱼᱟ ᱩᱱᱠᱩᱼᱼ ᱵᱚᱲᱚ ᱵᱚᱲᱚ ᱠᱚ ᱟᱨᱠᱤ ᱡᱟᱦᱟᱸᱭ
ᱦᱮᱸ ᱟᱫᱚ ᱩᱱᱠᱩ ᱫᱚ ᱵᱤᱞᱤᱭᱟᱠᱚ ᱦᱟᱸᱰᱮ ᱱᱟᱰᱮ ᱠᱚ ᱵᱤᱞᱤᱭᱟ ᱜᱚᱝᱠᱮ ᱫᱤᱥᱟᱹ ᱡᱟᱹᱱᱤᱡ ᱵᱟᱝ ᱛᱟᱦᱮᱱ ᱛᱟᱠᱚᱣᱟ᱾
ᱚᱱᱟ ᱫᱚ ᱵᱟᱝ ᱟᱫᱚ ᱪᱷᱤᱠᱟᱹᱭ ᱩᱱᱠᱩ ᱫᱚ ᱟᱨ ᱨᱮᱜᱮᱸᱡ ᱡᱟᱞᱟ ᱟᱨ
ᱦᱮᱸ ᱦᱮᱸ ᱦᱮᱸ ᱦᱮᱸ ᱟᱫᱚ ᱚᱱᱟ ᱵᱤᱞᱤᱯᱷᱤᱞᱤ ᱠᱚ ᱟᱹᱷᱨᱤᱧ ᱠᱟᱛᱮᱫ ᱜᱮᱼᱼ ᱦᱟᱱᱟ ᱱᱚᱣᱟ ᱠᱚ ᱤᱭᱟᱹ ᱥᱚᱝᱥᱟᱨ ᱨᱮᱱᱟᱜ ᱚᱱᱮ ᱟᱨᱠᱤ ᱪᱟᱞᱟᱣ ᱦᱩᱭᱩᱜ ᱠᱟᱱᱟ᱾
ᱦᱩᱸ ᱚᱱᱟᱡᱩᱫᱤ ᱦᱚᱲ ᱠᱚᱣᱟᱜ ᱫᱚ ᱠᱤᱪᱷᱩ ᱚᱸᱰᱮ ᱠᱷᱚᱱᱟᱜ ᱦᱚᱸ ᱪᱟᱞᱟᱜ ᱜᱮᱭᱟ ᱛᱟᱠᱚᱼᱼ
ᱦᱮᱸ ᱜᱚᱝᱠᱮ
ᱚ ᱟᱪᱪᱷᱟ ᱜᱚᱝᱠᱮ ᱟᱫᱚ ᱚᱱᱛᱮ ᱫᱚ ᱩᱱᱠᱩ ᱢᱟᱨᱟᱫ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ᱾
ᱦᱮᱸ ᱜᱚᱢᱠᱮ ᱢᱟᱨᱟᱜ ᱠᱚᱫᱚ ᱢᱮᱱᱟᱜ ᱠᱚᱣᱟ ᱟᱫᱚ ᱩᱱᱠᱩ ᱢᱟ ᱟᱹᱰᱤ ᱪᱮᱛᱟᱱ ᱨᱮᱠᱚ ᱛᱟᱦᱮᱱᱼᱼ ᱵᱤᱧ ᱠᱤᱫᱤᱧ ᱠᱚ ᱧᱟᱢ ᱞᱮᱠᱷᱟᱱ ᱞᱟᱛᱟᱨ ᱥᱮᱫ ᱠᱚ ᱟᱬᱜᱚ ᱦᱤᱡᱩᱜᱼᱟ ᱟᱫᱚ ᱚᱱᱠᱟ ᱞᱮᱠᱟ ᱫᱚ ᱵᱟᱝ ᱧᱟᱢ ᱦᱩᱭ ᱠᱟᱱᱟ ᱞᱟ᱾ ᱛᱟᱨ ᱠᱚᱨᱮ ᱫᱚ ᱟᱫᱚ ᱚᱱᱮ ᱚᱱᱟ ᱵᱩᱨᱩ ᱛᱷᱟᱯᱚᱞ ᱠᱚᱨᱮ ᱦᱚᱸ ᱢᱮᱱᱟᱜ ᱠᱚᱣᱟ ᱚᱱᱟ ᱤᱞᱯᱷᱤᱞᱼᱼ ᱠᱚ ᱛᱟᱦᱮᱱᱟ ᱫᱟᱸᱥᱟᱭ ᱮᱱᱮᱡ ᱠᱚ ᱡᱚᱠᱷᱚᱱ ᱞᱮ ᱪᱟᱞᱟᱜᱼᱟ ᱵᱟᱝ, ᱩᱱᱞᱮ ᱟᱹᱜᱩᱭ ᱛᱟᱠᱚ ᱠᱚ ᱤᱞ ᱠᱚ ᱟᱫᱚ ᱩᱱᱠᱩ ᱫᱚ ᱱᱟᱦᱟᱜ ᱱᱮᱛᱟᱨ ᱫᱚᱠᱚ ᱪᱤᱠᱟᱹᱣ ᱠᱟᱫᱟ, ᱚᱱᱟ ᱡᱟᱦᱟᱸ ᱵᱷᱤᱛᱤᱨ ᱧᱚᱸᱜ ᱫᱚ ᱵᱟᱝ ᱚᱱᱟ
ᱚ᱾
ᱯᱷᱚᱨᱮᱥᱴ ᱠᱷᱚᱱ ᱠᱚ ᱮᱥᱮᱫ ᱟᱠᱟᱫᱟ, ᱵᱩᱡ ᱫᱟᱵᱤᱱ ᱱᱮᱴ ᱛᱮᱠᱚ ᱛᱟᱨ ᱛᱮᱠᱚ ᱮᱥᱮᱫ ᱟᱠᱟᱫᱟ᱾ ᱛᱟᱞᱟ ᱵᱷᱤᱛ ᱵᱷᱤᱛᱤᱨ ᱥᱮᱫ ᱫᱚ ᱵᱟᱝᱠᱚ ᱥᱮᱱ ᱦᱚᱪᱚᱣᱟᱞᱮ ᱠᱟᱱᱟ, ᱟᱨ ᱡᱷᱚᱛᱚ ᱚᱱᱛᱮ ᱨᱮᱜᱮ ᱢᱮᱱᱟᱜ ᱠᱚᱣᱟ᱾
ᱦᱩᱸ᱾
ᱟᱫᱚ, ᱩᱱᱠᱩ ᱢᱟᱨᱟᱜ ᱠᱚᱫᱚ ᱩᱰᱟᱹᱣ ᱦᱤᱡᱩᱜ ᱟᱠᱚ ᱱᱚᱛᱮ ᱫᱚ᱾
ᱦᱩᱸ᱾
ᱚᱱᱠᱟ ᱵᱮᱯᱟᱨ ᱟᱠᱟᱱᱟ᱾
ᱩᱱᱠᱩ ᱢᱟᱨᱟᱱᱜ ᱵᱤᱞᱤ ᱠᱚᱫᱚ ᱵᱤᱱ ᱧᱟᱢ ᱵᱟᱲᱟ ᱠᱟᱫᱟ ᱥᱮ ᱵᱟᱝ? ᱛᱚ ᱢᱟᱨᱟᱜ ᱵᱤᱞᱤ ᱠᱚ, ᱚᱱᱟ ᱠᱚᱫᱚ ᱧᱟᱢ ᱟᱠᱟᱫᱟ ᱥᱮ ᱵᱟᱝ ᱢᱤᱫᱴᱮᱱ ᱵᱟᱨᱭᱟ?
ᱢᱟᱨᱟᱜ ᱵᱤᱞᱤ ᱢᱟ ᱟᱹᱰᱤ ᱪᱮᱛᱟᱱ ᱨᱮ ᱛᱟᱦᱮᱱ, ᱵᱟᱨ ᱢᱤᱫ ᱥᱮᱨᱢᱟᱞᱤᱧ ᱟᱹᱜᱩ ᱞᱮᱫᱟ᱾ᱟᱨ ᱥᱤᱢ ᱵᱤᱞᱤ ᱞᱤᱧ ᱚᱵᱚᱨ ᱞᱮᱫᱟ᱾ ᱵᱟᱨᱭᱟ ᱠᱤᱱ ᱦᱚᱯᱚᱱ ᱞᱮᱱ ᱜᱮᱭᱟ᱾ ᱟᱫᱚ ᱪᱮᱫ ᱞᱮᱠᱟ ᱨᱮᱪᱚᱝ ᱵᱟᱨᱭᱟ ᱜᱮᱠᱤᱱ ᱵᱷᱤᱫᱟᱹᱲᱮᱱᱟ ᱟᱫᱚ ᱵᱟᱝᱠᱤᱱ ᱵᱮᱥ ᱞᱮᱱᱟ᱾ ᱟᱹᱜᱩ ᱞᱮᱫ ᱜᱮᱭᱟᱹᱧ ᱜᱚᱝᱠᱮ᱾ ᱠᱮ ᱵᱟᱨᱭᱟ᱾
ᱜᱚᱢᱠᱮ, ᱛᱟᱦᱚᱞᱮ ᱚᱠᱛᱚ ᱠᱚᱦᱚᱸ ᱪᱟᱵᱟ ᱦᱤᱡᱩᱜ ᱠᱟᱱᱟ ᱟᱫᱚ᱾
ᱦᱮ
ᱦᱩᱸ ᱴᱷᱤᱠ ᱜᱮᱭᱟ ᱱᱟᱦᱟᱜ ᱜᱚᱢᱠᱮ ᱢᱟ, ᱯᱚᱨᱮ ᱟᱨᱦᱚᱸ ᱨᱚᱯᱚᱲ ᱦᱩᱭᱩᱜᱼᱟ᱾
ᱟᱪᱪᱷᱟ ᱴᱷᱤᱠ ᱜᱮᱭᱟ ᱛᱟᱦᱚᱞᱮ ᱜᱚᱝᱠᱮ ᱢᱟ᱾